ᱦᱮᱞᱳ᱾
ᱦᱩᱸ, ᱦᱮᱞᱳ᱾
ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱨᱚᱲ ᱢᱚᱸᱡᱽ ᱛᱮᱜᱮ ᱞᱤᱧ ᱟᱸᱡᱚᱢ ᱧᱟᱢ ᱮᱫᱟ ᱾ ᱟᱹᱞᱤᱧᱟᱜ ᱨᱚᱲ ᱵᱤᱱ ᱟᱸᱡᱚᱢ ᱧᱟᱢ ᱮᱫᱟ?
ᱦᱳᱭᱻ ᱟᱸᱡᱚᱢ ᱮᱜ ᱞᱤᱧ᱾
ᱚ ᱦᱳᱭ, ᱦᱳᱭ ᱫᱤᱭᱮ ᱡᱚᱦᱟᱨ ᱜᱮ᱾
ᱦᱚᱸ ᱡᱚᱦᱟᱨ ᱜᱮ᱾
ᱦᱩᱸ᱾ ᱤᱭᱟᱹ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱼᱟ?
ᱪᱮᱫ ᱜᱮ ᱵᱟᱝᱟ ᱚᱲᱟᱜ ᱠᱚᱨᱮᱜᱤ ᱢᱮᱱᱟᱜ ᱞᱤᱧᱟ᱾ ᱟᱹᱵᱤᱱ ᱫᱚ ᱪᱮᱫ ᱵᱤᱱ ᱪᱤᱠᱟᱹ ᱵᱟᱲᱟᱭᱮᱫᱼᱟ?
ᱦᱳᱭ ᱟᱹᱞᱤᱧ ᱦᱚ ᱱᱟᱜ ᱱᱤᱛᱚᱜ ᱫᱚ ᱪᱮᱫ ᱦᱚ ᱪᱤᱠᱟᱹ ᱜᱮ ᱵᱟᱝᱼᱟ, ᱥᱮᱫ ᱫᱚ ᱫᱩᱲᱩᱵ ᱵᱟᱲᱟ ᱦᱩᱭ ᱠᱟᱱᱟ ᱚᱲᱟᱜ ᱠᱚᱨᱮ ᱜᱮ᱾ ᱟᱫᱚ ᱚᱱᱠᱟ ᱨᱤᱢᱤᱞ ᱠᱚ ᱨᱟᱠᱟᱵ ᱵᱟᱲᱟ ᱠᱟᱜᱼᱟ ᱛᱚ ᱡᱟᱹᱥᱛᱤ ᱧᱚᱜ ᱜᱮ ᱧᱮᱞᱚᱜ ᱠᱟᱱᱟ᱾ ᱟᱫᱚ ᱚᱱᱟᱛᱮ ᱯᱷᱟᱸᱠ ᱥᱮᱫ ᱦᱚᱸ ᱵᱟᱞᱤ ᱛᱩᱫ ᱫᱟᱲᱮᱭᱟᱫᱟ ᱠᱟᱣᱫᱟ ᱚᱱᱠᱟ ᱫᱟᱜ ᱡᱟᱹᱲᱤ ᱦᱤᱡᱩᱜ ᱞᱮᱠᱟ ᱵᱩᱡᱷᱟᱹᱜᱚᱜ ᱠᱟᱱᱟ᱾ ᱟᱫᱚ ᱚᱱᱟᱛᱮ ᱚᱲᱟᱜ ᱠᱚᱨᱮ ᱜᱮ ᱫᱩᱲᱩᱵ ᱵᱟᱲᱟ ᱦᱳᱭ ᱠᱟᱱᱟ᱾
ᱚ ᱟᱨ ᱛᱟᱦᱚᱞᱮ ᱠᱷᱟᱱ ᱟᱵᱤᱱ ᱥᱮᱱ ᱫᱚ ᱵᱟᱹᱲᱛᱤ ᱜᱮ ᱫᱟᱜ ᱡᱟᱹᱲᱤᱭ ᱫᱟᱭ ᱥᱮ ᱪᱮᱫ?
ᱵᱟᱝ ᱵᱟᱝ ᱟᱞᱤᱧ ᱥᱮᱫ ᱫᱚ ᱚᱱᱠᱟ ᱵᱟᱹᱲᱛᱤ ᱫᱚ ᱵᱟᱭ ᱫᱟᱜ ᱡᱟᱹᱲᱤᱭᱮᱫᱟ ᱚᱱᱠᱟ ᱦᱚᱲ ᱦᱚᱲ ᱞᱚᱦᱚᱫ ᱞᱮᱠᱟᱛᱮ ᱫᱟᱜ ᱡᱟᱹᱲᱤᱭᱮᱫ ᱜᱮᱭᱟ᱾
ᱚ ᱟᱨ ᱛᱟᱦᱞᱮ ᱨᱚᱦᱚᱭ ᱠᱚᱫᱚ ᱛᱤᱱᱟᱹᱜ ᱥᱟᱺᱜᱤᱧ ᱠᱮᱫᱟ ᱯᱮ‌?
ᱚᱱᱠᱟ ᱨᱚᱦᱚᱭ ᱠᱚᱫᱚ ᱱᱟᱜ ᱠᱷᱟᱱ ᱟᱹᱞᱤᱧ ᱥᱮᱫ ᱫᱚ ᱚᱱᱠᱟ ᱨᱚᱦᱚᱭ ᱠᱚᱫᱚ ᱟᱹᱣᱨᱤ ᱞᱮ ᱮᱛᱚᱦᱚᱵ ᱫᱟᱲᱮᱭᱟᱜᱼᱟ᱾ ᱚᱱᱠᱟ ᱡᱟᱹᱥᱛᱤ ᱦᱚᱸ ᱵᱟᱭ ᱫᱟᱜ ᱡᱟᱹᱲᱤᱭ ᱟᱞᱮ ᱠᱟᱱᱟ ᱚᱱᱠᱟ ᱦᱚᱲ ᱞᱚᱦᱚᱫ ᱞᱮᱠᱟ ᱥᱮ ᱠᱷᱟᱹᱨᱟᱹᱭ ᱞᱚᱥᱚᱫ ᱞᱮᱠᱟᱭ ᱫᱟᱜ ᱟᱞᱮ ᱠᱟᱱᱟ ᱟᱨ ᱚᱱᱠᱟ ᱠᱷᱮᱛ ᱠᱷᱮᱛ ᱵᱟᱹᱫᱽ ᱠᱚᱨᱮ ᱛᱚᱸᱵᱟ ᱞᱮᱠᱟ ᱫᱚ ᱵᱟᱭ ᱫᱟᱜ ᱡᱟᱹᱲᱤ ᱟᱞᱮ ᱠᱟᱱᱟ᱾
ᱟᱹᱞᱤᱧ ᱥᱮᱱ ᱦᱚᱸ ᱟᱹᱞᱤᱧ ᱥᱮᱱ ᱦᱚᱸ ᱚᱱᱠᱟᱜᱮ ᱫᱟᱜ ᱫᱟᱭ ᱾ ᱱᱚᱣᱟ ᱠᱷᱮᱛ ᱨᱮ ᱫᱟᱜ, ᱫᱟᱜ ᱠᱟᱜ ᱞᱮᱠᱟ ᱫᱚ ᱵᱟᱭ ᱫᱟᱜ ᱫᱟᱭ᱾ ᱱᱟᱥᱮ ᱱᱟᱥᱮ ᱫᱟᱜ ᱫᱟᱭ ᱟᱨ ᱵᱚᱱᱫᱚᱭ ᱮᱫᱟᱭ ᱟᱫᱚ ᱨᱚᱦᱚᱭ ᱠᱚᱫᱚ ᱮ ᱫᱷᱩᱨᱟᱹᱣ ᱜᱮ ᱟᱹᱣᱨᱤ ᱦᱩᱭᱩᱜᱼᱟ ᱾
ᱱᱤᱭᱟᱹ ᱵᱟᱨ ᱱᱮᱥ ᱫᱚ ᱟᱫᱚ ᱚᱸ ᱦᱩᱭᱩᱜ ᱪᱚ ᱵᱟᱝ ᱪᱚᱝ ᱦᱟᱸᱜ ᱚᱱᱠᱟ ᱜᱮ ᱟᱥᱟ ᱛᱚ ᱦᱩᱭᱩᱜ ᱠᱟᱱᱟ ᱵᱟᱭ ᱫᱟᱜ ᱫᱟᱭ ᱾
ᱦᱳᱭ ᱦᱳᱭ ᱦᱳᱭ ᱟᱹᱰᱤ ᱫᱤᱱ ᱩᱸᱜ ᱚᱠᱛᱚ ᱢᱟᱦᱟ ᱛᱚ ᱯᱚᱞᱚᱢ ᱪᱟᱞᱟᱜ ᱠᱟᱱᱟ ᱥᱮ
ᱦᱳᱭ ᱾
ᱟᱱᱟ ᱜᱮᱛᱚ ᱛᱟᱦᱚᱞᱮ ᱟᱵᱤᱱ ᱥᱮᱜ ᱦᱚᱸ ᱟᱹᱣᱨᱤ ᱠᱚ ᱮᱛᱚᱦᱚᱵ-ᱟ?
ᱵᱟᱝᱜᱮ, ᱟᱹᱣᱨᱤ ᱠᱚ ᱮᱛᱚᱷᱚᱵ-ᱟ᱾ ᱫᱟᱜ ᱵᱟᱝ ᱠᱷᱟᱹᱛᱤᱨ ᱟᱫᱚ ᱵᱟᱝᱠᱚ ᱮᱛᱚᱦᱚᱵ ᱟᱠᱟ ᱫᱟ ᱠᱚ᱾
ᱦᱳᱭ ᱟᱹᱞᱤᱧ ᱥᱮᱜ ᱦᱚᱸ ᱚᱱᱠᱟ ᱜᱮ ᱠᱟᱹᱴᱤᱡ ᱟᱫᱚ ᱢᱚᱱᱮ ᱨᱮᱫᱚ ᱫᱩᱠᱷ ᱦᱚᱸᱛᱚ ᱵᱩᱡᱷᱟᱹᱜ, ᱫᱩᱠ ᱫᱚ ᱵᱩᱡᱷᱟᱹᱜ ᱠᱟᱱ ᱜᱮᱭᱟ ᱾
ᱦᱳᱭ ᱦᱳᱭ ᱾
ᱵᱟᱠᱷᱟᱱ ᱫᱚ ᱮᱴᱟᱜ ᱮᱴᱟᱜ ᱴᱚᱴᱷᱟ ᱠᱚᱫᱚ ᱞᱤᱧ ᱟᱸᱡᱚᱢ ᱵᱟᱲᱟ ᱠᱮᱫᱟ ᱡᱮ ᱮᱸ ᱨᱚᱦᱚᱭ ᱫᱚᱠᱚ ᱮᱛᱚᱦᱚᱵ ᱜᱚᱜ ᱠᱟᱫᱟ ᱥᱮᱠᱚ ᱪᱟᱵᱟ ᱟᱹᱜᱩᱭᱮᱫᱟ ᱾ ᱡᱟᱦᱟᱸ ᱥᱮᱫ ᱫᱚ ᱢᱟᱱᱮ ᱠᱟᱹᱴᱤᱡ ᱡᱟᱹᱥ ᱡᱟᱹᱥᱛᱤ ᱧᱜ ᱮ ᱫᱟᱜ ᱟᱠᱟᱜᱼᱟ?
ᱦᱳᱭ ᱦᱳᱭ᱾ ᱟᱨ ᱛᱟᱦᱚᱞᱮ ᱠᱷᱟᱱ ᱟᱸ ᱟᱹᱵᱤᱱ ᱫᱚ ᱢᱟᱱᱮ ᱦᱩᱲᱩ ᱪᱟᱥ ᱵᱟᱫ ᱠᱟᱛᱮᱫ ᱫᱚ ᱟᱨ ᱪᱮᱫ ᱠᱚᱠᱚ ᱪᱟᱥ ᱜᱮᱭᱟ?
ᱟᱹᱞᱤᱧ ᱠᱷᱟᱱ ᱚᱱᱠᱟ, ᱦᱩᱲᱩ ᱪᱟᱥ ᱵᱟᱫ ᱠᱟᱛᱮᱫ ᱫᱚ ᱚᱱᱠᱟ ᱟᱹᱰᱤ ᱟᱭᱢᱟ ᱜᱮᱞᱮ ᱪᱟᱥ ᱵᱟᱲᱟᱭ ᱜᱮᱭᱟ ᱾ ᱥᱚᱵᱽᱡᱤ ᱠᱚ ᱢᱮᱱᱟᱜ ᱟᱠᱟᱜᱼᱟ᱾ ᱚᱱᱠᱟᱜᱮ ᱟᱨᱚ ᱟᱹᱞᱩ ᱠᱚ ᱟᱭᱢᱟ ᱜᱮᱞᱮ ᱪᱟᱥ ᱵᱟᱲᱟᱭ ᱜᱮᱭᱟ᱾
ᱚᱸ
ᱟᱨ ᱟᱵᱮᱱ ᱥᱮᱫ ᱫᱚ
ᱟᱞᱤᱧ ᱥᱮᱫ ᱫᱚ, ᱮᱸ ᱦᱩᱲᱩ ᱪᱟᱥ ᱵᱟᱫᱮ ᱫᱚ ᱟᱫᱚ ᱪᱮᱫ ᱜᱮ ᱚᱱᱠᱟ ᱫᱚ ᱵᱟᱞᱮ ᱪᱟᱥ ᱜᱮᱭᱟ, ᱠᱟᱨᱚᱱ ᱠᱤ ᱢᱟᱱᱮ ᱫᱟᱜ ᱨᱮᱱᱟᱜ ᱫᱚ ᱟᱹᱰᱤ ᱡᱳᱨ ᱮᱸᱴᱠᱮᱴᱚᱲᱮ ᱜᱮᱭᱟᱞᱮ᱾
ᱟᱫᱚ ᱩᱸ ᱫᱟᱜ ᱵᱟᱝᱠᱷᱟᱱ ᱫᱚ ᱪᱤᱠᱟᱹᱛᱮ ᱪᱟᱥ ᱫᱚ ᱦᱩᱭᱩᱜᱼᱟ ᱪᱟᱥ ᱫᱚ ᱵᱟᱝ ᱜᱮᱞᱮ ᱪᱟᱥ ᱜᱮᱭᱟ᱾
ᱟᱵᱤᱱ ᱥᱮᱫ ᱫᱚ ᱚᱱᱠᱟ ᱦᱳᱲᱳ ᱜᱮᱠᱚ, ᱦᱳᱲᱳ ᱜᱮ ᱠᱚ ᱪᱟᱥ ᱵᱟᱲᱟᱭᱟ᱾
ᱦᱳᱭ, ᱦᱳᱲᱳ ᱜᱮᱞᱮ ᱪᱟᱥ ᱜᱮᱭᱟ ᱚᱱᱟ ᱦᱚᱸ ᱢᱤᱫ ᱫᱷᱟᱣ ᱜᱮ ᱟᱫᱚ ᱚᱱᱟ ᱦᱚᱸ ᱥᱮᱨᱢᱟ ᱫᱟᱜ ᱵᱷᱚᱨᱥᱟ ᱜᱮ ᱟᱫᱚ ᱛᱟᱦᱞᱮ ᱥᱮᱨᱢᱟ ᱫᱟᱜ ᱜᱮ ᱡᱩᱫᱤ ᱵᱟᱭ ᱡᱟᱹᱲᱤᱭᱤᱭᱟ ᱛᱟᱦᱞᱮ ᱟᱫᱚ ᱟᱸ ᱪᱤᱠᱟᱹᱞᱮᱠᱟ ᱨᱮ ᱪᱟᱥ ᱫᱚ ᱦᱩᱭᱩᱜᱼᱟ?
ᱦᱳᱭ, ᱦᱮᱸ ᱜᱮᱥᱮ᱾
ᱦᱩᱸ
ᱛᱟᱦᱞᱮ ᱟᱹᱵᱤᱱ ᱥᱮᱫ ᱫᱚ ᱞᱟᱹᱭ ᱫᱟᱞᱤᱧ ᱚᱱᱠᱟ ᱢᱟᱴᱷ-ᱜᱷᱟᱴ ᱠᱚᱨᱮ ᱚᱱᱠᱟ ᱢᱟᱨᱥᱟᱞ ᱠᱚ ᱥᱮ ᱢᱤᱱᱤ ᱠᱚ ᱢᱚᱴᱚᱨ ᱠᱚ ᱚᱱᱠᱟ ᱠᱚ ᱢᱮᱱᱟᱜ ᱟᱠᱟᱫ ᱜᱮᱭᱟ ᱥᱮ ᱵᱟᱝ?
ᱵᱟᱝ ᱜᱮ ᱵᱟᱹᱱᱩᱜ ᱜᱮᱭᱟ ᱚᱱᱠᱟ ᱫᱚ᱾
ᱦᱩᱸ ᱟᱪᱪᱷᱟ ᱛᱟᱷᱞᱮ ᱟᱵᱤᱱ ᱫᱚ ᱡᱷᱚᱛᱚ ᱢᱮᱱᱟᱜ ᱠᱷᱟᱱ ᱥᱮᱨᱢᱟ ᱫᱟᱜ-ᱡᱟᱹᱲᱤ ᱵᱷᱚᱨᱥᱟ ᱜᱮ ᱵᱟᱝ?
ᱦᱳᱭ ᱦᱳᱭ, ᱥᱮᱨᱢᱟ ᱫᱟᱜ ᱵᱷᱚᱨᱥᱟ ᱜᱮ᱾ ᱥᱮᱨᱢᱟ ᱫᱟᱜ ᱡᱩᱫᱤ ᱡᱟᱹᱲᱤ ᱛᱟᱦᱞᱮ ᱦᱩᱭ ᱮᱱᱟ ᱟᱨ ᱵᱟᱝᱠᱷᱟᱱ ᱫᱚ ᱵᱟᱝ ᱜᱮ᱾ ᱵᱟᱠᱷᱟᱱ ᱚᱱᱠᱟ ᱫᱚ ᱵᱮᱵᱚᱥᱛᱷᱟ ᱠᱚᱫᱚ ᱵᱟᱹᱱᱩᱜ ᱜᱮᱭᱟ᱾ ᱦᱩᱸ ᱟᱨ ᱛᱟᱦᱚᱞᱮ ᱟᱵᱤᱱ ᱥᱮᱫ ᱫᱚ ᱢᱤᱱᱤ ᱠᱚᱫᱚ ᱢᱮᱱᱟᱜ ᱜᱮᱭᱟ ᱾
ᱦᱳᱭ ᱦᱳᱭ ᱟᱹᱞᱤᱧ ᱥᱮᱫᱚ ᱠᱷᱟᱱ ᱧᱮᱞ ᱞᱮᱠᱷᱟᱱ ᱢᱤᱱᱤ ᱥᱮ ᱢᱚᱴᱚᱨ ᱜᱟᱰᱟ ᱠᱮᱱᱮᱞ ᱠᱚ ᱾ ᱡᱷᱚᱛᱚ ᱜᱮ ᱢᱮᱱᱟᱜ ᱟᱠᱟᱫᱽ ᱜᱮᱭᱟ᱾ ᱚᱠᱟ ᱥᱮᱨᱢᱟ ᱨᱮᱫᱚ ᱦᱳᱲᱳ ᱫᱚ ᱱᱟᱜ ᱠᱷᱟᱱ ᱵᱟᱨ ᱫᱷᱟᱣ ᱜᱮᱞᱮ ᱪᱟᱥᱟ ᱾ ᱡᱟᱦᱟᱸ ᱫᱚ ᱫᱷᱚᱨᱚᱱ ᱦᱳᱲᱳ ᱵᱚᱱ ᱢᱮᱛᱟᱜ ᱠᱟᱱᱟ ᱟᱨ ᱦᱚᱜ ᱚ ᱱᱟ ᱵᱚᱨᱥᱟ ᱨᱮ ᱾
ᱦᱳᱭ ᱦᱳᱭ ᱾
ᱟᱫᱚ ᱚᱱᱟ ᱠᱚᱫᱚ ᱢᱮᱱᱟᱜ ᱫᱚ ᱢᱮᱱᱟᱜ ᱟᱠᱟᱫ ᱜᱮᱭᱟ ᱟᱫᱚ ᱢᱮᱱᱠᱷᱟᱱ ᱚᱱᱟ ᱢᱟᱛᱚ ᱠᱟᱹᱣᱰᱤ ᱞᱟᱜᱟᱜᱼᱟ ᱥᱮ ᱚᱱᱟ ᱠᱚᱛᱮ ᱾ ᱫᱟᱜ ᱵᱚᱱ ᱦᱟᱛᱟᱣ ᱞᱮᱠᱷᱟᱱ ᱾
ᱦᱳᱭ ᱾
ᱟᱫᱚ ᱚᱱᱟ ᱠᱷᱟᱹᱛᱤᱨ ᱛᱮ ᱚᱱᱟ ᱠᱚᱫᱚ ᱫᱟᱜ ᱫᱚ ᱵᱟᱞᱮ ᱦᱟᱛᱟᱣ ᱵᱟᱲᱟᱭ ᱫᱟ ᱥᱮᱨᱢᱟ ᱾ ᱫᱟᱜ ᱡᱟᱹᱲᱤ ᱜᱮᱞᱮ ᱛᱟᱺᱜᱤ ᱾ ᱠᱟᱜ ᱟ ᱛᱚ ᱢᱮᱱᱠᱷᱟᱱ ᱫᱚ ᱦᱳᱭ ᱫᱚ ᱦᱳᱭ ᱾ ᱠᱚᱜ ᱜᱮᱭᱟ ᱚᱱᱟᱛᱮ ᱫᱟᱜ ᱯᱟᱣᱟᱳ ᱞᱮᱠᱷᱟᱱ ᱟᱫᱚ ᱚᱱᱟ ᱾ ᱛᱮᱦᱮᱧ ᱫᱟᱜ ᱵᱤᱱ ᱯᱟᱣᱟᱳ ᱟᱜ ᱟ ᱨᱚᱦᱚᱭᱟᱵᱤᱱ ᱟᱨ ᱜᱟᱯᱟ ᱛᱮᱜᱮ ᱟᱸᱡᱮᱫ ᱾ ᱦᱮᱸᱥᱮ ᱟᱫᱚ ᱚᱱᱟ ᱾ ᱚᱱᱟᱛᱮ ᱵᱟᱞᱮ ᱨᱚᱦᱚᱭ ᱵᱟᱲᱟ ᱠᱟᱜᱼᱟ ᱚᱱᱟᱛᱮ ᱥᱮᱨᱢᱟ ᱡᱟᱹᱨᱤ ᱫᱟᱜ ᱜᱮᱞᱮ ᱛᱟᱺᱜᱤ ᱾ ᱟᱵᱮᱱ ᱥᱮᱫ ᱵᱮᱱ ᱞᱟᱹᱭ ᱠᱮᱜᱼᱟ ᱚᱱᱠᱟ ᱥᱚᱵᱽᱡᱤ ᱠᱚᱫᱚ ᱵᱟᱯᱮ ᱨᱚᱦᱚᱭ ᱵᱟᱲᱟᱭ ᱜᱮᱭᱟ ᱛᱟᱦᱚᱞᱮ ᱾ ᱡᱚᱢ ᱞᱮᱠᱟ ᱡᱚᱢ ᱞᱮᱠᱟ ᱠᱚᱦᱚᱸ ᱵᱟᱝ ᱾
ᱵᱟᱝᱜᱮ ᱡᱚᱢ ᱞᱮᱠᱟ ᱠᱚ ᱾ ᱦᱚᱸ ᱵᱟᱞᱮ ᱨᱚᱦᱚᱭ ᱜᱮᱭᱟ ᱟᱫᱚ ᱡᱚᱢ ᱞᱮᱠᱟ ᱢᱮᱱᱞᱠᱷᱟᱱ ᱫᱚ ᱱᱚᱣᱟ ᱵᱟᱲᱜᱮ ᱠᱚᱨᱮᱜᱮ ᱚᱱᱟ ᱾ ᱠᱩᱸᱫᱽᱨᱤ ᱡᱷᱟᱴᱟ ᱠᱚ ᱛᱟᱦᱮᱱᱜᱮᱭᱟ ᱾ ᱚᱱᱟᱜᱮ ᱡᱟᱣ ᱛᱟᱸᱦᱮᱱᱟ ᱟᱨ ᱵᱟᱝᱠᱷᱟᱱ ᱫᱚ ᱵᱟᱹᱠᱤ ᱥᱚᱵᱡᱤ ᱠᱚᱫᱚ ᱟᱫᱚ ᱠᱤᱨᱤᱧ ᱵᱟᱲᱟᱭᱟᱞᱮ᱾
ᱡᱟᱸᱦᱟᱸᱭ ᱠᱚᱣᱟᱜ ᱫᱚ ᱱᱚᱣᱟ ᱜᱟᱰᱟ ᱫᱷᱟᱨᱮ ᱠᱚᱨᱮ ᱛᱟᱸᱦᱮᱱ ᱛᱟᱠᱚᱣᱟ᱾
ᱦᱳᱭ ᱦᱳᱭ᱾
ᱠᱷᱮᱛ ᱠᱚ ᱦᱳᱭ ᱩᱝᱠᱩ ᱜᱮᱠᱚ ᱪᱟᱥ ᱵᱟᱲᱟᱭᱟ ᱥᱚᱵᱡᱤ ᱫᱚ ᱟᱨ ᱵᱟᱠᱷᱟᱱ ᱫᱚ ᱵᱮᱥᱤᱨ ᱵᱷᱟᱜᱽ ᱦᱚᱲ ᱜᱮ ᱵᱟᱞᱮ ᱪᱟᱥ ᱜᱮᱭᱟᱞᱮ᱾
ᱟᱪᱪᱷᱟ ᱪᱷᱟ᱾
ᱦᱩᱸ᱾
ᱟᱫᱚ ᱱᱟᱜ ᱠᱷᱟᱱ ᱞᱟᱹᱭᱫᱟᱞᱤᱧ ᱟᱹᱵᱤᱱ ᱫᱚ ᱚᱠᱟ ᱫᱤᱥᱚᱢ ᱵᱤᱱ ᱯᱟᱲᱟᱜ ᱠᱟᱱᱛᱮ ᱚᱝᱠᱟ? ᱵᱤᱨ ᱫᱤᱥᱚᱢ ᱥᱮ ᱚᱝᱠᱟ ᱵᱟᱡᱟᱨ ᱫᱤᱥᱚᱢ?
ᱟᱹᱞᱤᱧ ᱫᱚ ᱦᱩᱭᱩᱜ ᱠᱟᱱᱟ ᱵᱩᱨᱩ ᱫᱤᱥᱚᱢ᱾
ᱟᱪᱪᱷᱟ ᱟᱪᱪᱷᱟ ᱛᱟᱦᱞᱮ ᱵᱤᱨ ᱵᱩᱨᱩ ᱫᱤᱥᱚᱢ᱾
ᱦᱳᱭ᱾
ᱚ, ᱟᱡ᱾ ᱱᱟᱯᱟᱭ ᱜᱮ ᱛᱟᱦᱚᱞᱮ᱾
ᱟᱹᱵᱤᱱ ᱫᱚ?
ᱦᱳᱭ, ᱟᱹᱞᱤᱧ ᱫᱚ ᱱᱟᱜ ᱠᱷᱟᱱ ᱚᱱᱠᱟ ᱢᱚᱛᱚ ᱫᱚ ᱟᱞᱮ ᱥᱮᱫ ᱫᱚ ᱵᱩᱨᱩ ᱠᱚᱫᱚ ᱵᱟᱹᱱᱩᱜ ᱠᱟᱜ-ᱟ᱾ ᱢᱮᱱᱠᱷᱟᱱ ᱩᱸ ᱵᱤᱨ ᱠᱚᱫᱚ ᱡᱟᱹᱥᱛᱤ ᱜᱮ ᱢᱮᱱᱟᱜ ᱠᱟᱜ-ᱟ᱾
ᱩᱸᱜ, ᱚᱝᱠᱟ ᱚᱲᱟᱜ ᱫᱩᱣᱟᱹᱨ ᱠᱷᱚᱱᱜᱮ ᱵᱤᱨ ᱫᱚ ᱢᱮᱱᱟᱜ ᱟᱠᱟᱫ ᱛᱟᱞᱮᱭᱟ, ᱵᱩᱨᱩ ᱠᱚᱫᱚ ᱵᱟᱹᱱᱩᱜ ᱠᱟᱜ-ᱟ᱾
ᱚ, ᱟᱨ ᱛᱟᱦᱞᱮ ᱵᱤᱨ ᱨᱮᱫᱚ ᱩᱜ ᱠᱚᱫᱚ ᱯᱮ ᱦᱟᱞᱟᱝ ᱟᱞᱮᱭᱟ ᱥᱮ ᱵᱟᱝ ᱜᱮ?
ᱦᱳᱭ ᱦᱳᱭ ᱱᱤᱛᱟᱹᱜ ᱢᱟ ᱚᱱᱟ ᱥᱤᱡᱤᱱ ᱠᱟᱱᱜᱮᱭᱟ ᱥᱮ ᱳᱜᱽ ᱯᱷᱩᱴᱠᱟᱹ ᱯᱨᱛᱤᱫᱤᱱ ᱜᱮ᱾
ᱦᱳᱭ᱾
ᱮᱸᱦᱮᱸᱜ, ᱟᱞᱮ ᱫᱚ ᱱᱟᱜ ᱠᱷᱟᱱ ᱚᱱᱠᱟ ᱳᱫᱽ ᱯᱩᱴᱠᱟᱹ ᱥᱮ ᱟᱨᱚ ᱟᱭᱢᱟ ᱜᱮ ᱥᱟᱦᱟᱱ ᱥᱟᱠᱟᱢ ᱠᱚᱛᱮ ᱫᱚ ᱱᱟᱜ ᱠᱷᱟᱱ ᱵᱟᱞᱮ ᱚᱵᱷᱟᱵᱽ ᱵᱟᱲᱟᱜ-ᱟ᱾
ᱦᱚ᱾
ᱡᱚᱛᱚ ᱜᱮᱞᱮ ᱧᱟᱢᱟ᱾ ᱟᱨ ᱱᱤᱛᱤᱜ ᱫᱚ ᱩᱫ ᱠᱚᱫᱚ ᱦᱟᱞᱟᱝ ᱵᱟᱲᱟᱭ ᱦᱩᱭᱩᱜ ᱠᱟᱱ ᱜᱮᱭᱟ, ᱡᱚᱢ ᱵᱟᱲᱟᱭ ᱦᱩᱭᱩᱜ ᱠᱟᱱ ᱜᱮᱭᱟ ᱡᱟᱹᱥᱛᱤ ᱜᱮ ᱧᱟᱢ ᱵᱟᱲᱟᱜ ᱠᱟᱱᱟ᱾
ᱦᱳᱭ ᱦᱳᱭ ᱟᱫᱚ ᱛᱟᱦᱞᱮ ᱠᱷᱟᱱ ᱟᱨ ᱱᱚᱣᱟ ᱩᱫ ᱫᱚ ᱡᱚᱢ ᱜᱮᱭᱟ ᱡᱚᱢ ᱞᱟᱹᱜᱤᱫ ᱜᱮᱯᱮ ᱦᱟᱞᱟᱝ ᱜᱮᱭᱟ ᱥᱮ ᱱᱚᱣᱟ ᱟᱠᱷᱤᱨᱤᱧ ᱜᱮᱭᱟᱯᱮ?
ᱦᱳᱭ᱾ ᱟᱫᱚ ᱱᱟᱜ ᱠᱷᱟᱱ ᱚᱱᱟ ᱩᱫ ᱠᱚᱫᱚ ᱟᱫᱚ ᱚᱱᱠᱟ ᱦᱟᱞᱟᱝ ᱠᱚ ᱪᱟᱞᱟᱣ ᱵᱟᱲᱟᱭ ᱦᱩᱭᱩᱜ-ᱟ ᱛᱚ᱾
ᱦᱳᱭ᱾
ᱟᱫᱚ ᱡᱟᱹᱥᱛᱤ ᱧᱚᱜ ᱧᱟᱢ ᱞᱮᱱᱠᱷᱟᱱ ᱫᱚ ᱚᱝᱠᱟ ᱠᱟᱹᱣᱰᱤ ᱟᱨᱡᱟᱣ ᱞᱟᱹᱜᱤᱫ ᱫᱚ ᱟᱹᱠᱷᱨᱤᱧ ᱵᱟᱲᱟᱭ ᱦᱩᱭᱩᱜ-ᱟ᱾ ᱟᱨ ᱚᱝᱠᱟ ᱡᱩᱫᱤ ᱡᱟᱹᱥᱛᱤ ᱧᱚᱜ ᱵᱟᱝ ᱧᱟᱢᱚᱜ-ᱟ ᱚᱱᱠᱟ ᱠᱚᱢ ᱧᱚᱜ ᱧᱟᱢᱚᱜ-ᱟ᱾ ᱮᱸᱰᱮᱠᱷᱟᱱ ᱫᱚ ᱚᱝᱠᱟ ᱚᱲᱟᱜ ᱡᱚᱢ ᱞᱟᱹᱜᱤᱫ ᱜᱮᱞᱮ ᱟᱹᱜᱩ ᱵᱟᱲᱟᱭ ᱜᱮᱭᱟ᱾ ᱥᱚᱵᱫᱤᱱ ᱛᱚ ᱱᱟᱜ ᱠᱷᱟᱱ ᱰᱮᱞᱤ ᱛᱚ ᱵᱟᱝ ᱧᱟᱢᱚᱜ-ᱟ ᱥᱮ ᱥᱚᱢᱟᱱ ᱫᱚ᱾
ᱦᱳᱭ ᱦᱳᱭ᱾
ᱚᱠᱟ ᱫᱤᱱ ᱫᱚ ᱵᱤᱥᱤ ᱦᱚᱸ ᱧᱟᱢᱚᱜ ᱜᱮᱭᱟ, ᱚᱠᱟ ᱫᱤᱱ ᱫᱚ ᱠᱚᱢ ᱦᱚᱸ ᱧᱟᱢᱚᱜ ᱜᱮᱭᱟ᱾
ᱛᱟᱦᱚᱞᱮ ᱠᱷᱟᱱ ᱮᱸ ᱱᱚᱣᱟ ᱟᱯᱮ ᱵᱤᱨ ᱨᱮᱫᱚ ᱪᱮᱞᱮ ᱡᱤᱭᱟᱹᱞᱤ ᱠᱚᱠᱚ ᱛᱟᱦᱮᱱ ᱜᱮᱭᱟ ᱠᱚ?
ᱦᱳᱭ ᱟᱞᱮ ᱥᱮᱫ ᱫᱚ ᱱᱟᱜ ᱠᱷᱟᱱ ᱡᱤᱵᱽ ᱡᱤᱭᱟᱹᱞᱤ ᱠᱚᱫᱚ ᱢᱮᱱᱟᱜ ᱠᱟᱜ ᱠᱚᱜᱮᱭᱟ ᱟᱭᱢᱟ ᱨᱚᱠᱚᱢ ᱡᱤᱵᱽ ᱡᱤᱭᱟᱹᱞᱤ ᱜᱮ ᱢᱮᱱᱟᱜ ᱠᱟᱜ ᱠᱚᱣᱟ᱾ ᱡᱮᱢᱚᱱ ᱦᱩᱸ ᱢᱮᱱᱟᱜ ᱠᱟᱜ ᱠᱚᱣᱟ ᱦᱩᱸ ᱛᱩᱭᱳ, ᱦᱟᱰᱜᱟᱨ ᱛᱟᱯᱚᱨᱮ ᱩᱱᱠᱩ ᱨᱩᱰᱟᱹ, ᱠᱩᱞᱟᱹᱭ ᱟᱨᱚ ᱟᱭᱢᱟ ᱠᱚ ᱢᱮᱱᱟᱜ ᱠᱟᱜ ᱠᱚᱜᱮᱭᱟ ᱟᱨ ᱩᱱᱠᱩ ᱵᱤᱨ ᱥᱩᱠᱨᱤ ᱥᱮ ᱦᱟᱹᱛᱤ
ᱦᱩᱸ ᱦᱩᱸ
ᱩᱱᱠᱩ ᱫᱚ ᱱᱟᱜ ᱠᱷᱟᱱ ᱚᱱᱠᱟ ᱢᱟᱡᱷᱮ ᱥᱟᱡᱷᱮ ᱠᱚ ᱧᱟᱢ ᱵᱟᱲᱟᱜᱼᱟ, ᱩᱱᱟᱹᱜ ᱡᱟᱹᱥᱛᱤ ᱫᱚ ᱵᱟᱝ᱾
ᱚ ᱟᱨ ᱤᱭᱟᱹ ᱦᱟᱲᱩ ᱠᱚᱫᱚ ᱵᱟᱠᱚ ᱛᱟᱦᱮᱱ ᱜᱮᱭᱟ ᱪᱮᱞᱮᱫ?
ᱦᱳᱭ ᱦᱟᱹᱲᱩ ᱦᱚᱸ ᱱᱟᱦ ᱠᱷᱟᱱ ᱟᱹᱞᱤᱧ ᱥᱮᱫ ᱫᱚ ᱵᱟᱠᱚ ᱧᱮᱞ ᱵᱟᱲᱟ ᱜᱮᱭᱟ ᱦᱟᱹᱲᱩ ᱥᱮ ᱜᱟᱹᱲᱤ ᱩᱱᱠᱩ ᱦᱚᱸ ᱠᱷᱩᱵ ᱠᱚᱢ ᱠᱚ ᱧᱮᱞ ᱵᱟᱲᱟᱜᱼᱟ ᱟᱹᱰᱤ ᱢᱟᱥᱮ ᱫᱚᱥᱮ ᱠᱚ ᱧᱮᱞ ᱵᱟᱲᱟᱜᱼᱟ᱾
ᱛᱟᱦᱚᱞᱮ ᱟᱹᱵᱤᱱ ᱥᱮᱫ ᱫᱚ ᱚᱱᱠᱟ ᱳᱫ ᱯᱩᱴᱠᱟᱹ ᱠᱚ
ᱳᱜ ᱯᱩᱴᱠᱟᱹ ᱫᱚ ᱟᱹᱞᱤᱧ ᱥᱮᱫ ᱦᱚᱸ ᱚᱢᱚᱱ ᱫᱚ ᱚᱢᱚᱱᱚᱜ ᱠᱟᱱ ᱜᱮᱭᱟ ᱟᱹᱜᱩ ᱦᱚᱞᱮ ᱟᱹᱜᱩ ᱵᱟᱲᱟᱭᱮᱫ ᱜᱮᱭᱟ᱾ ᱟᱫᱚ ᱚᱱᱠᱟ ᱡᱚᱢ ᱵᱟᱠᱷᱨᱟ ᱦᱚᱞᱮ ᱟᱹᱜᱩᱭ ᱜᱮᱭᱟ, ᱚᱱᱠᱟ ᱟᱠᱷᱨᱤᱧ ᱵᱟᱠᱷᱨᱟ ᱦᱚᱞᱮ ᱟᱹᱜᱩᱭ ᱜᱮᱭᱟ᱾
ᱟᱪᱪᱷᱟ ᱟᱵᱮᱱ ᱥᱮᱫ ᱦᱚᱸ ᱢᱟᱵᱤᱱ ᱞᱟᱹᱭ ᱠᱮᱫ ᱤᱭᱟᱹ ᱠᱚᱫᱚ ᱢᱮᱱᱟᱜ ᱟᱠᱟᱫ ᱜᱮᱭᱟ ᱡᱟᱹᱥᱛᱤ ᱜᱮ᱾ ᱵᱤᱨ ᱠᱚᱦᱚ ᱟᱵᱮᱱ ᱥᱮᱫ ᱫᱚ ᱚᱱᱠᱟ ᱡᱤᱵᱽᱼᱡᱤᱭᱟᱹᱞᱤ ᱠᱚᱫᱚ ᱪᱤᱞᱤ ᱠᱚ ᱧᱮᱞ ᱵᱟᱲᱟᱜᱼᱟ?
ᱡᱤᱵᱽ ᱡᱤᱭᱟᱹᱞᱤ ᱵᱚᱞᱛᱮ ᱜᱮᱞᱮ ᱟᱹᱞᱤᱧ ᱥᱮᱫ ᱫᱚ ᱡᱤᱵᱽ ᱡᱤᱭᱟᱹᱞᱤ ᱠᱚᱫᱚ ᱢᱮᱱᱟᱜ ᱠᱚᱜᱮᱭᱟ ᱚᱱᱠᱟ ᱵᱟᱹᱲᱛᱤ ᱜᱮ ᱢᱮᱱᱟᱜ ᱡᱮᱢᱚᱱ ᱟᱸ ᱠᱩᱞᱟᱹᱭ ᱢᱮᱱᱟᱜ ᱠᱚᱣᱟ ᱛᱩᱭᱩ, ᱡᱷᱤᱠ, ᱨᱩᱸᱰᱟᱹ ᱟᱨ ᱦᱟᱹᱲᱩ ᱵᱤᱨ ᱥᱩᱠᱨᱤ
ᱚ ᱟᱪᱪᱷᱟ ᱟᱪᱪᱷᱟ
ᱢᱮᱱᱟᱜ ᱠᱚᱜᱮᱭᱟ
ᱟᱪᱪᱷᱟ ᱩᱱᱠᱩ ᱡᱮ ᱡᱷᱤᱠ ᱵᱤᱱ ᱞᱟᱹᱭ ᱠᱮᱫ ᱠᱚᱣᱟ ᱩᱱᱠᱩ ᱫᱚ ᱱᱟᱜ ᱠᱷᱟᱱ ᱪᱮᱫ ᱞᱮᱠᱟᱱ ᱡᱤᱱᱤᱥ ᱠᱟᱱᱟ ᱠᱚ?
ᱡᱷᱤᱠ ᱫᱚ ᱦᱳᱭᱳᱜ ᱠᱟᱱᱟ ᱪᱮᱫ ᱞᱮᱠᱟᱞᱤᱧ ᱞᱟᱹᱭᱟ, ᱚᱱᱟ ᱥᱩᱭ ᱞᱮᱠᱟ ᱛᱟᱦᱮᱱ ᱛᱟᱠᱚᱣᱟ ᱜᱚᱴᱟ ᱦᱚᱲᱢᱚ ᱾
ᱚ ᱟᱪᱪᱷᱟ ᱟᱪᱪᱷᱟ ᱟᱪᱪᱷᱟ
ᱦᱳᱭ ᱟᱸ ᱡᱚᱠᱷᱚᱱ ᱡᱚᱠᱷᱚᱱ ᱠᱚ ᱫᱟᱬᱟ ᱵᱟᱲᱟᱭᱟ ᱛᱚᱠᱷᱚᱱ ᱫᱚ ᱵᱟᱠᱚ ᱯᱟᱥᱱᱟᱣᱟ ᱥᱚᱢᱟᱱ ᱜᱮᱠᱚ ᱫᱚᱦᱚ ᱠᱟᱛᱟ ᱠᱚᱣᱟ ᱟᱨ ᱡᱚᱠᱷᱚᱱ ᱠᱚ ᱡᱟᱦᱟᱱᱟᱜ ᱜᱮ ᱚᱱᱠᱟ ᱮᱸ ᱵᱚᱛᱚᱨ ᱴᱟᱭᱤᱯ ᱠᱚ ᱵᱩᱡᱷᱟᱹᱣᱟ ᱠᱤᱱᱵᱟ ᱡᱟᱦᱟᱸᱭ ᱡᱩᱫᱤ ᱡᱟᱦᱟᱱᱤᱡ ᱦᱤᱡᱩᱜ ᱠᱟᱱᱟᱭ, ᱠᱤᱱᱵᱟ ᱦᱚᱲ ᱜᱮ ᱠᱤᱱᱵᱟ ᱡᱟᱦᱟᱱᱤᱡ ᱜᱮ ᱡᱩᱫᱤ ᱦᱤᱡᱩᱜ ᱠᱟᱱᱟᱭ ᱛᱟᱦᱚᱞᱮ ᱠᱷᱟᱱ ᱚᱱᱟ ᱠᱚ ᱯᱟᱥᱱᱟᱣ ᱜᱚᱫ ᱛᱟᱠᱚᱣᱟ ᱟᱫᱚ ᱩᱱᱤ ᱫᱚ ᱵᱟᱠᱚ ᱡᱚᱴᱮᱫ ᱫᱟᱲᱮᱭᱮᱭᱟ ᱾ ᱡᱚᱴᱮᱫ ᱞᱮᱭ ᱠᱷᱟᱱ ᱜᱮ ᱯᱟᱴᱤᱜ ᱟᱢ ᱾
ᱟᱪᱪᱷᱟ ᱟᱪᱷᱟ ᱪᱷᱟ᱾
ᱠᱷᱟᱱ ᱚᱱᱠᱟᱱ ᱤᱭᱟᱹ ᱠᱚᱫᱚᱞᱤᱧ ᱧᱮᱞ ᱠᱟᱜ ᱠᱚᱣᱟ ᱢᱮᱱᱠᱷᱟᱱ ᱧᱩᱛᱩᱢ ᱫᱚ ᱟᱞᱮ ᱥᱮᱫ ᱦᱳᱭᱛᱚ ᱟᱞᱟᱠ ᱠᱚ ᱞᱟᱹᱭ ᱠᱚᱣᱟ᱾ ᱫᱚ ᱟᱵᱤᱱ ᱴᱷᱮᱱ ᱯᱳᱭᱞᱳ ᱞᱤᱧ ᱟᱸᱡᱚᱢ ᱠᱮᱫᱟ ᱛᱚ ᱟᱫᱚ ᱚᱱᱟ ᱡᱳᱱᱱᱳ ᱞᱤᱧ ᱠᱩᱞᱤ ᱠᱮᱫ ᱵᱤᱱᱟ ᱾
ᱦᱚᱸ ᱦᱚᱸ
ᱟᱨ ᱚᱝᱠᱟ ᱦᱟᱹᱛᱤ ᱠᱚᱥᱮ ᱵᱤᱨ ᱥᱩᱠᱨᱤ ᱠᱚ
ᱵᱤᱨ ᱥᱩᱠᱨᱤ ᱫᱚ ᱢᱮᱱᱟᱜ ᱠᱚᱜᱮᱭᱟ ᱢᱮᱱᱠᱷᱟᱱ ᱦᱟᱹᱛᱤ ᱠᱚᱫᱚ ᱵᱟᱹᱱᱩᱜ ᱠᱚᱣᱟ᱾ ᱪᱮᱫᱟᱜ ᱥᱮ ᱢᱟ ᱟᱹᱞᱤᱧ ᱫᱚ ᱦᱩᱰᱤᱧ ᱠᱷᱚᱱᱞᱤᱧ ᱧᱮᱞ ᱠᱟᱫᱟ ᱦᱟᱹᱛᱤ ᱫᱚ ᱵᱟᱠᱚ ᱦᱮᱡ ᱵᱟᱲᱟ ᱠᱟᱱᱟ ᱠᱚ ᱱᱚᱛᱮ ᱫᱚ᱾
ᱟᱨ ᱵᱤᱨ ᱥᱩᱠᱨᱤ ᱫᱚ ᱩᱱᱠᱩ ᱫᱚ ᱟᱢᱫᱟ ᱢᱮᱱᱟᱜ ᱠᱚᱣᱟ᱾
ᱱᱚᱣᱟ ᱟᱬᱜᱳ ᱵᱟᱲᱟᱭ ᱜᱮᱭᱟ ᱟᱬᱜᱳᱱ ᱜᱮᱭᱟ ᱠᱚ ᱡᱚᱠᱷᱚᱱ ᱟ ᱦᱩᱲᱩ ᱠᱚ ᱵᱤᱞᱤᱜ-ᱟ ᱵᱩᱨᱩ ᱫᱷᱟᱨᱮ ᱨᱮ ᱚᱝᱠᱟ ᱠᱷᱮᱛ ᱠᱚ ᱢᱮᱱᱟᱜ ᱜᱮᱭᱟ
ᱦᱩᱸ
ᱛᱚᱠᱷᱚᱱ ᱠᱷᱮᱛ ᱠᱚᱨᱮ ᱠᱚ ᱟᱬᱜᱳᱱ ᱜᱮᱭᱟ ᱠᱚ ᱟᱨ ᱛᱚᱠᱷᱚᱱ ᱥᱮᱱᱫᱟ ᱠᱚ ᱪᱟᱞᱟᱜ ᱟᱠᱚ ᱵᱟᱵᱟ ᱛᱟᱠᱚ ᱫᱟᱫᱟ ᱛᱟᱠᱚ᱾ ᱟ ᱚᱝᱠᱟ ᱜᱚᱡ ᱵᱟᱲᱟ ᱠᱟᱜ ᱠᱚᱜᱮᱭᱟᱠᱚ᱾
ᱟᱪᱪᱷᱟ ᱟᱪᱪᱷᱟ ᱱᱟᱯᱟᱭ ᱜᱮ ᱞᱟᱦᱚᱞᱮ᱾ ᱞᱟᱹᱭ ᱫᱟᱞᱤᱧ ᱛᱟᱦᱟᱞᱮ ᱚᱠᱛᱚ ᱠᱚᱦᱚᱸ ᱛᱚ ᱦᱳᱭ ᱦᱤᱡᱩᱜ ᱠᱟᱱᱟ᱾
ᱦᱚᱸ ᱦᱚᱸ
ᱟᱹᱞᱤᱧ ᱢᱟ ᱟᱵᱮᱱ ᱥᱟᱛᱮ ᱜᱟᱞᱢᱟᱨᱟᱣ ᱠᱟᱛᱮᱫ ᱟᱹᱰᱤ ᱢᱚᱸᱡᱽ ᱜᱮᱞᱤᱧ ᱵᱩᱡᱷᱟᱹᱣ ᱠᱮᱜ-ᱟ᱾ ᱟᱨᱚ ᱱᱚᱝᱠᱟ ᱜᱮ ᱚᱠᱛᱚ ᱠᱚ ᱧᱟᱢ ᱞᱮᱱᱠᱷᱟᱱ ᱛᱟᱭᱚᱢ ᱫᱟᱨᱟᱢ ᱛᱮ ᱚᱝᱠᱟ ᱜᱮ ᱟᱨᱚ ᱜᱟᱞᱢᱟᱨᱟᱣ ᱦᱩᱭᱩᱜ-ᱟ᱾
ᱦᱳᱭ ᱦᱳᱭ
ᱦᱮᱸ ᱥᱮ ᱵᱟᱝ
ᱦᱳᱭ ᱦᱳᱭ
ᱦᱮᱸ ᱛᱚ